ᱦᱮᱞᱳ! ᱦᱮᱸ ᱾
ᱦᱚᱸ ᱵᱚᱠᱚᱧ ᱟᱫᱚ ᱦᱟᱸᱜ ᱮᱱᱟᱝ ᱪᱮᱫ ᱠᱚᱞᱟᱝ ᱨᱚᱯᱚᱲᱚᱜ ᱠᱟᱱ ᱛᱟᱦᱮᱸᱫ ᱟᱢ ᱞᱟᱹᱭᱮᱫ ᱛᱟᱦᱮᱸᱫ ᱪᱮᱫ ᱠᱚ ᱦᱮᱸ ᱟᱣᱨᱤᱢ ᱞᱮ ᱯᱩᱨᱟᱹᱣᱟ ᱦᱚᱜᱼᱚᱱᱟ ᱠᱚᱜᱮ ᱢᱟᱥᱮ ᱞᱮ ᱯᱩᱨᱟᱹᱣᱞᱟᱝ ᱪᱮᱫ ᱠᱚᱢ ᱞᱟᱹᱭᱮᱫ ᱛᱟᱦᱮᱸᱫ?
ᱦᱳᱭ ᱫᱟᱫᱟ ᱟᱫᱚ ᱱᱚᱜᱼᱚᱭ ᱡᱟᱦᱟᱸ ᱟᱢ ᱞᱟᱹᱭ ᱠᱮᱫ ᱡᱮ ᱱᱮ-ᱱᱮᱛᱟᱨ ᱞᱟᱦᱟ ᱛᱮᱫᱚ ᱥᱚᱛᱛᱤ ᱡᱩᱜᱽ ᱛᱟᱦᱮᱸ ᱠᱟᱱᱟ ᱥᱮ ᱟᱹᱰᱤᱜᱮ ᱢᱟᱱᱮ ᱥᱟᱹᱨᱤ ᱠᱟᱛᱷᱟ ᱜᱮᱠᱚ ᱞᱟᱹᱭᱮᱜ ᱛᱟᱦᱮᱸᱫ ᱩᱱᱟᱹᱜ ᱮᱲᱮ ᱠᱚᱦᱚᱸ ᱵᱟᱝ ᱛᱟᱦᱮᱸ ᱠᱟᱱ ᱜᱮᱭᱟ ᱦᱳᱭᱥᱮ ᱛᱟᱦᱞᱮ ᱟᱫᱚ ᱱᱮᱛᱟᱨ ᱫᱚ ᱡᱮᱢᱚᱱ ᱱᱚᱸᱜᱼᱚᱭ ᱢᱟᱱᱮ ᱟᱹᱰᱤ ᱜᱟᱱ ᱜᱮ ᱮᱲᱮ ᱠᱟᱛᱷᱟ ᱠᱚ ᱞᱟᱹᱭᱫᱟ ᱦᱮᱸ ᱥᱮ ᱞᱟᱦᱟ ᱛᱮᱫᱚ ᱚᱝᱠᱟ ᱮᱲᱮ ᱠᱟᱛᱷᱟ ᱞᱟᱹᱭ ᱦᱚᱸ ᱵᱟᱠᱚ ᱞᱟᱹᱭ ᱛᱟᱦᱮᱸᱜᱼᱟ ᱥᱮ ᱠᱩᱥᱤ ᱦᱚᱸ ᱵᱟᱠᱚ ᱠᱩᱥᱤᱭᱟᱜ ᱛᱟᱦᱮᱸᱜ ᱟᱨᱠᱤ ᱦᱳᱭ ᱥᱮ᱾ ᱟᱫᱚ ᱱᱮᱛᱟᱨ ᱫᱚ ᱡᱟᱦᱟᱱᱟᱜ ᱨᱮᱜᱮ ᱡᱟᱦᱟᱱᱟᱜ ᱜᱮ ᱮᱲᱮ ᱠᱟᱛᱷᱟ ᱠᱚ ᱞᱟᱹᱭᱫᱟ ᱟᱹᱰᱤ ᱡᱟᱹᱥᱛᱤ᱾
ᱟᱫᱚ ᱱᱚᱣᱟ ᱜᱮ ᱫᱟᱫᱟ ᱢᱤᱫᱴᱟᱝ ᱢᱤᱫᱴᱟᱝ ᱦᱤᱥᱟᱹ ᱦᱤᱥᱤ ᱟᱹᱰᱤ ᱡᱟᱹᱥᱛᱤ ᱜᱮ ᱧᱮᱞ ᱧᱟᱢᱚᱜ ᱠᱟᱱᱟ ᱟᱨᱠᱤ, ᱢᱟᱱᱮ ᱚᱱᱟ ᱫᱚ ᱱᱤᱡᱮ ᱢᱟᱱᱮ ᱚᱲᱟᱜ ᱵᱷᱤᱛᱤᱨ ᱨᱮᱜᱮ ᱦᱤᱥᱟᱹ ᱦᱤᱥᱤ ᱦᱩᱭᱩᱜ ᱠᱟᱱᱟ ᱛᱚ ᱚᱲᱟᱜ ᱵᱟᱭᱨᱮ ᱦᱚᱲ ᱥᱟᱶᱛᱮ ᱦᱤᱥᱟᱹ ᱦᱤᱥᱤ ᱫᱚ ᱟᱨᱚ ᱵᱤᱥᱤ ᱜᱮ ᱦᱩᱭᱩᱜ ᱠᱟᱱ ᱜᱮᱭᱟ ᱦᱳᱭᱥᱮ, ᱱᱮᱛᱟᱨ ᱫᱚ ᱡᱮᱢᱚᱱ ᱱᱚᱜᱼᱚᱭ ᱵᱚᱭᱦᱟ ᱵᱚᱭᱦᱟ ᱥᱮ ᱚᱲᱟᱜ ᱨᱮᱜᱮ ᱡᱚᱛᱚ ᱦᱚᱲ ᱢᱟᱱᱮ ᱥᱩᱠ ᱛᱮ ᱱᱤᱞᱟᱹᱭ ᱛᱮᱫᱚ ᱵᱟᱵᱚᱱ ᱛᱟᱦᱮᱸᱱ ᱠᱟᱱ ᱜᱮᱭᱟ, ᱥᱮ ᱵᱟᱠᱚ ᱛᱟᱦᱮᱸᱱ ᱠᱟᱱ ᱜᱮᱭᱟ ᱦᱳᱭᱥᱮ᱾ ᱛᱚ ᱢᱟᱱᱮ ᱱᱚᱣᱟᱜᱤᱧ ᱢᱮᱱᱟ ᱫᱟᱫᱟ ᱡᱮ ᱮ ᱞᱟᱦᱟᱛᱮᱱ ᱦᱚᱲ ᱫᱚ ᱟᱹᱰᱤ ᱥᱩᱞᱩᱠ ᱥᱟᱹᱜᱟᱹᱭ ᱛᱮᱠᱚ ᱛᱟᱦᱮᱸᱱ ᱠᱟᱱ ᱛᱟᱦᱮᱸᱫ᱾ ᱟᱨ ᱱᱮᱛᱟᱨ ᱫᱚ ᱚᱱᱮ ᱡᱮ ᱛᱟᱯᱟᱢ ᱠᱷᱟᱹᱯᱟᱹᱨᱤ ᱠᱟᱹᱭᱡᱟᱹ ᱠᱷᱟᱹᱯᱟᱹᱨᱤ ᱱᱚᱸᱜᱼᱚ ᱱᱚᱣᱠᱟ ᱟᱹᱰᱤ ᱡᱟᱹᱥᱛᱤ ᱧᱮᱞ ᱧᱟᱢᱚᱜ ᱠᱟᱱᱟ ᱟᱨᱠᱤ᱾
ᱦᱳᱭ, ᱦᱳᱭ᱾ ᱟᱫᱚ ᱦᱳᱭ ᱦᱳᱭ ᱚᱱᱠᱟ ᱜᱮ ᱦᱟᱸᱜ ᱱᱮᱛᱟᱨ ᱫᱚ ᱵᱟᱹᱲᱛᱤ ᱚᱱᱟ ᱠᱟᱹᱭᱡᱟᱹ ᱠᱷᱟᱹᱯᱟᱹᱨᱤ ᱠᱚᱯᱮ ᱧᱮᱞᱚᱜ ᱠᱟᱱᱟ᱾ ᱥᱮᱸ ᱮᱱ ᱵᱚᱭᱦᱟ ᱵᱚᱭᱦᱟ ᱢᱚᱫᱽᱫᱨᱮ ᱚᱱᱠᱟ ᱥᱩᱞᱩᱠ ᱥᱟᱹᱜᱟᱹᱭ ᱵᱟᱹᱱᱩᱜ ᱠᱟᱱ, ᱵᱚᱭᱦᱟᱼᱵᱚᱭᱦᱟ ᱠᱚ ᱵᱤᱵᱟᱹᱫᱚᱜ ᱠᱟᱱᱟ᱾ ᱥᱮ--ᱜ ᱮᱸ ᱟᱫᱚ ᱵᱚᱭᱦᱟ ᱵᱚᱭᱦᱟ ᱫᱚᱠᱚ ᱵᱤᱵᱟᱹᱫᱚᱜ ᱠᱟᱱᱟ ᱪᱤᱠᱟᱹ ᱞᱮᱠᱟ ᱨᱮ ᱞᱟᱹᱭ ᱢᱮᱥᱮ ᱟᱫᱚ ᱥᱩ--ᱜ ᱮᱸ? ᱰᱟᱺᱜᱩᱣᱟᱹ ᱨᱮᱫᱚ ᱦᱟᱸᱜ ᱵᱟᱠᱚ ᱵᱤᱵᱟᱹᱫᱚᱜ ᱠᱟᱱᱟ ᱵᱟᱹᱦᱩᱣᱟᱱ ᱠᱷᱟᱱ ᱠᱚ ᱵᱟᱹᱦᱩᱣᱟᱱ ᱞᱮᱠᱷᱟᱱ ᱜᱮ ᱟᱫᱚ ᱦᱟᱸᱜ ᱩᱱᱠᱩ, ᱵᱟᱦᱩ ᱠᱚ ᱠᱷᱟᱹᱛᱤᱨ ᱛᱮᱜᱮ ᱦᱟᱸᱜ ᱾ ᱟᱫᱚ ᱠᱚ ᱵᱤᱵᱟᱹᱫᱚᱜ ᱠᱟᱱᱟ, ᱟᱠᱚ ᱵᱟᱦᱩ ᱠᱩᱲᱤ ᱦᱚᱸ ᱟᱠᱚ ᱧᱟ ᱛᱭᱟ ᱧᱟᱛᱭᱟ ᱵᱟᱠᱚ ᱯᱚᱴᱟᱜ ᱠᱟᱱᱟ ᱦᱮᱸ, ᱠᱟᱹᱢᱤ ᱠᱚ ᱵᱟᱠᱚ ᱠᱩᱥᱤᱭᱟᱜ ᱠᱟᱱᱟ ᱠᱚᱢ ᱠᱚᱢ ᱵᱤᱥᱤᱜ ᱠᱟᱱᱟ ᱠᱚ ᱞᱟᱹᱭᱫᱟ ᱦᱟᱹᱱᱤ ᱫᱚ ᱠᱚᱢᱮ ᱠᱮᱭᱟ ᱡᱟ ᱦᱟᱱᱤ ᱫᱚ ᱠᱚᱢᱮ ᱠᱟᱢᱤ ᱠᱮᱭᱟ ᱤᱧ ᱫᱚ ᱡᱟᱛᱤᱧ ᱠᱟᱢᱤ ᱾ ᱠᱮᱭᱟ ᱚᱱᱮ ᱚᱱᱠᱟ ᱠᱚ ᱠᱷᱟᱹᱛᱤᱨ ᱛᱮ ᱮᱸ ᱟᱰᱤᱜᱟᱱ ᱜᱮᱠᱚ ᱠᱟᱹᱭᱡᱟᱹ ᱠᱷᱟᱹᱯᱟᱹᱨᱤᱜ ᱠᱟᱱᱟ ᱵᱷᱮᱜᱟᱨᱚᱜ ᱠᱟᱱᱟ ᱠᱚ᱾
ᱦᱳᱭ, ᱦᱳᱭ ᱾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
ᱷᱩᱦ ᱟᱢ ᱵᱚᱠᱧ ᱨᱚᱲ ᱢᱮ ᱾
ᱦᱳᱭ, ᱟᱫᱚ ᱚᱱᱟ ᱫᱚ ᱮᱠᱫᱚᱢ ᱥᱟᱹᱨᱤ ᱠᱟᱛᱷᱟ ᱜᱮᱢ ᱞᱟᱹᱭ ᱠᱟᱫᱟ ᱫᱟᱫᱟ ᱦᱳᱭ᱾ ᱟᱫᱚ ᱱᱮᱛᱟᱨ ᱦᱚᱸ ᱢᱟᱱᱮ ᱱᱚᱣᱟ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
ᱵᱟᱹᱦᱩ ᱟᱹᱜᱩ ᱞᱟᱦᱟ ᱫᱚ, ᱚᱲᱟᱜ ᱦᱚᱲ ᱥᱟᱶ ᱦᱚᱸ ᱚᱱᱠᱟ ᱠᱟᱹᱭᱡᱟᱹ ᱠᱷᱟᱹᱯᱟᱹᱨᱤ ᱫᱚ ᱚᱠᱚᱭᱟᱜ ᱦᱚᱸ ᱵᱟᱝ ᱦᱳᱭᱳᱜ ᱠᱟᱱ ᱜᱮᱭᱟ ᱦᱳᱭ᱾ ᱟᱹᱹᱨ ᱚᱱᱟ
ᱦᱳᱭ ᱵᱚᱠᱚᱧ ᱾ ᱷᱩ-ᱦ-ᱥᱩ-ᱜ ᱦᱳᱭ, ᱚᱱᱠᱟ ᱞᱮᱠᱟ ᱜᱮ ᱦᱟᱸᱜ ᱱᱮᱛᱟᱨ ᱫᱚ ᱠᱚ ᱧᱮᱞᱚᱜ ᱠᱟᱱᱟ ᱡᱮ ᱵᱟᱝᱟ ᱥᱟ-ᱮᱸ-ᱟᱸᱻ ᱢᱟᱲᱟᱝ ᱞᱮᱠᱟ ᱫᱚ ᱚᱱᱠᱟ ᱥᱩᱞᱩᱠ ᱥᱟᱹᱜᱟᱹᱭ ᱵᱟᱹᱱᱩᱜ ᱠᱚᱣᱟ᱾
ᱩᱸ ᱾
ᱵᱟᱹᱲᱛᱤ ᱜᱮᱠᱚ ᱠᱟᱹᱭᱡᱟᱹ ᱠᱷᱟᱹᱯᱟᱹᱨᱤ ᱠᱟᱱᱟ ᱟᱨ ᱢᱟᱲᱟᱝ ᱛᱮᱫᱚ ᱧᱮᱞᱢᱮ ᱚᱱᱠᱟ, ᱪᱮᱞᱠᱟ ᱠᱚ ᱠᱟᱢᱤ ᱛᱟᱦᱮᱸᱫ ᱵᱟᱦᱩ ᱠᱩᱲᱤ ᱠᱚ ᱦᱮᱸ ᱱᱮᱛᱟᱨ ᱫᱚ ᱠᱤᱱᱛᱩ ᱚᱱᱠᱟ ᱞᱮᱠᱟ ᱫᱚ ᱠᱩ ᱠᱩᱲᱤ ᱦᱚᱯᱚᱱ ᱠᱚᱫᱚ ᱵᱟᱠᱚ ᱠᱟᱢᱤ ᱫᱟᱲᱮᱭᱟᱜ ᱠᱟᱱᱟ ᱾
ᱦᱩᱸᱻ ᱾
ᱟᱸᱪᱷᱟ, ᱵᱚᱠᱚᱧ ᱪᱮᱫ ᱮᱢ ᱞᱟᱹᱭᱟ ᱞᱟᱹᱭᱢᱮ ᱢᱟ ᱚᱱᱛᱮ ᱚᱠᱟ ᱞᱮᱠᱟ, ᱵᱟᱦᱩ ᱠᱩᱲᱤ ᱠᱚ ᱟᱠᱚᱣᱟᱜ ᱚᱲᱟᱜ ᱥᱚᱝᱥᱟᱨ ᱠᱚ ᱾ ᱥᱟᱡᱟᱣᱮᱫ ᱛᱟᱠᱚ ᱛᱟᱦᱮᱸᱫ ᱢᱟᱱᱮ ᱠᱚ ᱠᱟᱢᱤ ᱠᱟᱱ ᱛᱟᱠᱚᱣᱟ ᱚᱲᱟᱜ ᱥᱚᱝᱥᱟᱨ ᱨᱮ ᱚᱠᱟᱞᱮᱠᱟ ᱦᱮᱸ, ᱢᱮᱱᱠᱷᱟᱱ ᱱᱮᱛᱟᱨ ᱚᱠᱟ ᱞᱮᱠᱟ ᱵᱟᱦᱩ ᱠᱩᱲᱤ ᱠᱚ ᱠᱟᱢᱤ ᱠᱟᱱᱟ ᱞᱟᱹᱭᱢᱮ?
ᱪᱟ-ᱜ, ᱦᱳᱭ ᱟᱫᱚ ᱞᱟᱦᱟ ᱛᱮᱫᱚ ᱡᱟᱦᱟᱸ ᱛᱟᱦᱮᱸ ᱠᱟᱱᱟ ᱩᱱᱟᱹᱜ ᱦᱤᱥᱟᱹ ᱦᱤᱥᱤ ᱠᱚ ᱠᱟᱭᱡᱟᱹ ᱠᱷᱟᱹᱯᱟᱹᱨᱤ ᱠᱚ ᱚᱲᱟᱜ ᱢᱩᱫᱽ ᱨᱮᱫᱚ ᱵᱟᱝ ᱛᱟᱦᱮᱸ ᱠᱟᱱ ᱜᱮᱭᱟ ᱦᱳᱭ ᱥᱮ ᱾ ᱟᱨ ᱞᱟᱦᱟ ᱛᱮᱫᱚ ᱥᱩᱞᱩᱠ ᱥᱟᱹᱜᱟᱹᱭ ᱛᱮᱠᱚ ᱛᱟᱦᱮᱱ ᱠᱟᱱ ᱛᱟᱦᱮᱸᱜ-ᱟ ᱡᱟᱦᱟᱸᱭ ᱠᱚ ᱠᱟᱹᱢᱤᱭᱮᱫ ᱛᱟᱦᱮᱸᱫ ᱢᱤᱫ ᱛᱮᱠᱚ ᱠᱟᱢᱤᱭᱮᱜ ᱛᱟᱦᱮᱸᱜ ᱥᱚᱝᱥᱟᱨ ᱞᱟᱹᱜᱤᱜ ᱠᱚ ᱠᱟᱢᱤᱭᱮᱜ ᱛᱟᱦᱮᱸᱜ ᱦᱳᱭ ᱥᱮ ᱾ ᱢᱟᱱᱮ ᱟᱨ ᱱᱮᱛᱟᱨ ᱫᱚ ᱚᱝᱠᱟ ᱫᱚ ᱵᱟᱝ ᱥᱮ ᱱᱮᱛᱟᱨ ᱫᱚ ᱡᱮᱢᱚᱱ ᱰᱟᱸᱝᱣᱟᱹ ᱵᱮᱞᱟ ᱨᱮᱫᱚ ᱱᱚᱣᱟ ᱥᱟ-ᱜ ᱠᱚᱲᱟ ᱜᱤᱫᱽᱨᱟᱹ ᱠᱚ ᱵᱚᱭᱦᱟ ᱢᱚᱫᱽᱫᱷᱮᱹ ᱫᱚ ᱠᱳᱱᱳ ᱠᱟᱹᱭᱡᱟᱹ ᱠᱷᱟᱹᱯᱟᱹᱨᱤ ᱫᱚ ᱵᱟᱝ ᱜᱮ ᱦᱳᱭᱳᱜ ᱢᱟᱱᱮ ᱦᱳᱭᱳᱜ ᱠᱟᱱ ᱨᱮᱦᱚᱸ ᱱᱚᱣᱟ ᱵᱟᱹᱦᱩ, ᱵᱟᱹᱦᱩ ᱠᱟᱛᱮᱜ ᱥᱮ ᱥᱚᱝᱥᱟᱨ ᱠᱟᱛᱮᱜ ᱟᱰᱤᱻ ᱡᱳᱨ ᱜᱮ ᱢᱟᱱᱮ ᱤᱭᱟᱹ ᱠᱚ ᱦᱳᱭᱳᱜ ᱠᱟᱱᱟ ᱟᱨᱠᱤ ᱛᱟᱯᱟᱢ ᱠᱷᱟᱹᱯᱟᱹᱨᱤ ᱠᱚ ᱠᱟᱹᱭᱡᱟᱹ ᱠᱷᱟᱹᱯᱟᱹᱨᱤ ᱠᱚ ᱟᱰᱤ ᱡᱟᱥ ᱛᱤ ᱦᱳᱭᱳᱜ ᱠᱟᱱ ᱱᱩᱠᱩ ᱵᱟᱹᱦᱩ ᱠᱚ ᱦᱮᱡ ᱯᱚᱨᱮ ᱦᱳᱭ ᱥᱮ, ᱟᱫᱚ ᱵᱮᱯᱟᱨ ᱴᱟ ᱦᱳᱭᱳᱜ ᱠᱟᱱᱟ ᱫᱟᱫᱟ ᱡᱮ ᱞᱟᱦᱟᱛᱮ ᱡᱮᱢᱚᱱ ᱠᱚ ᱦᱚ ᱠᱟᱢᱤ ᱛᱟᱦᱮᱸᱡ ᱡᱮ ᱚᱱᱟᱫᱚ ᱡᱟᱜᱮ ᱦᱳᱭᱳᱜ ᱥᱚᱝᱥᱟᱨ ᱨᱮ ᱦᱳᱭᱳᱜᱼᱟ ᱦᱳᱭ ᱥᱮ ᱾ ᱠᱤᱱᱛᱩᱻ ᱱᱮᱛᱟᱨ ᱫᱚ ᱥᱟᱸ-ᱜ ᱢᱟᱱᱮ ᱡᱟᱦᱟᱸ ᱜᱮ ᱠᱟᱹᱢᱤᱜ ᱠᱟᱱᱟ ᱟᱫᱚ ᱱᱤᱡᱟᱹᱨᱟᱜ ᱥᱟᱨᱛᱷᱚᱠ ᱠᱚ ᱧᱮᱞ ᱮᱫᱟ ᱥᱮ ᱟᱫᱚ
ᱦᱳᱭ ᱦᱳᱭ ᱾
ᱟᱫᱚ ᱵᱮᱯᱟᱨ ᱴᱟᱜ ᱦᱩᱭᱩᱜ ᱠᱟᱱᱟ ᱡᱮ ᱱᱩᱭ ᱮ ᱠᱟᱹᱢᱤ ᱞᱮᱠᱷᱟᱱ ᱞᱮ ᱡᱮ ᱦᱮᱸ ᱟᱞᱟᱝ ᱞᱟᱝ ᱠᱟᱹᱢᱤ ᱡᱚᱝᱼᱟᱸᱜ ᱞᱟᱝ ᱞᱟᱝ ᱯᱚᱭᱥᱟᱹ ᱡᱚᱝᱼᱟᱸ ᱦᱳᱭᱥᱮ, ᱱᱚᱜᱼᱚᱼᱱᱚᱶᱟ ᱠᱚ ᱠᱷᱟᱹᱛᱤᱨ ᱜᱮ ᱵᱤᱥᱤ ᱱᱚᱣᱟ ᱠᱟᱹᱭ ᱡᱟᱹ ᱠᱷᱟᱹᱯᱟᱹᱨᱤ ᱠᱚᱫᱚ ᱦᱩᱭᱩᱜ ᱠᱟᱱᱟ ᱟᱨᱠᱤ ᱾
ᱦᱳᱭ ᱟᱨ ᱦᱚᱸᱜᱼᱚᱸᱭ ᱛᱚ ᱧᱮᱞᱚᱜ ᱠᱟᱱᱟ ᱟᱨᱦᱚᱸ ᱞᱟᱹᱭ ᱢᱮᱥᱮ ᱦᱮᱸ, ᱟᱨ ᱵᱟᱹᱦᱩ ᱠᱩᱲᱤ ᱠᱚᱦᱚᱸ ᱚᱱᱠᱟ ᱦᱟᱸᱜ ᱦᱟᱱᱟᱨ-ᱦᱚᱧᱟᱨᱟᱜ ᱚᱝᱠᱟ ᱫᱩᱞᱟᱹᱲ ᱠᱚ ᱵᱟᱠᱚ ᱧᱟᱢ ᱮᱫᱟ, ᱮᱜᱮᱨ ᱨᱚᱦᱮᱫᱮᱫᱽ ᱠᱚᱣᱟ ᱠᱚ, ᱠᱟᱹᱭᱡᱟᱹ ᱠᱟᱹᱯᱟᱹᱨᱤᱜ ᱠᱟᱱᱟ ᱠᱚ ᱵᱟᱹᱦᱩ ᱠᱩᱲᱤ ᱦᱚᱸ ᱧᱮᱞ ᱢᱮ ᱮᱸ ᱦᱟᱱᱟᱨ-ᱦᱚᱸᱧᱟᱨ ᱥᱟᱞᱟᱜ ᱠᱚ ᱠᱟᱹᱭᱡᱟᱹ ᱠᱟᱹᱯᱟᱹᱨᱤᱜ ᱠᱟᱱᱟ ᱵᱟ ᱠᱷᱟᱱ ᱫᱚ ᱦᱟᱱᱟᱨ-ᱦᱚᱸᱧᱟᱨ ᱠᱚᱦᱚᱸ ᱟᱠᱚ ᱨᱤᱱ ᱠᱤᱢᱤᱱ ᱠᱚᱠᱚ ᱮᱜᱮᱨ ᱨᱚᱦᱤᱫ ᱮᱫ ᱠᱚᱣᱟ ᱠᱟᱹᱢᱤ ᱠᱚᱠᱚ ᱵᱟᱪᱷᱟᱣᱮᱫ ᱛᱟᱠᱚᱣᱟ ᱟᱫᱚ ᱢᱟᱲᱟᱝ ᱚᱠᱟ ᱞᱮᱠ ᱠᱟ ᱵᱟᱹᱦᱩ ᱠᱩᱲᱤ ᱠᱚᱠᱚ ᱠᱟᱹᱢᱤ ᱛᱟᱦᱮᱸᱫ ᱠᱟᱹᱢᱤ ᱫᱟᱲᱮᱭᱟᱜ ᱛᱟᱦᱮᱸᱫ ᱠᱚ, ᱱᱮᱛᱟᱨ ᱫᱚ ᱢᱮᱱᱠᱷᱟᱱ ᱱᱮᱛᱟᱨ ᱠᱚ ᱠᱩᱲᱤ ᱦᱚᱯᱚᱱ ᱠᱚᱫᱚ ᱚᱝᱠᱟ ᱞᱮᱠᱟ ᱫᱚ ᱵᱟᱠᱚ ᱠᱟᱹᱢᱤ ᱫᱟᱲᱮᱭᱟᱜ ᱠᱟᱱ ᱫᱚ ᱾ ᱱᱚᱜᱼᱚᱸᱭ ᱚᱞᱚᱜ ᱯᱟᱲᱦᱟᱣ ᱠᱚ ᱠᱷᱟᱹᱛᱤᱨ ᱛᱮᱜᱮ ᱜᱤᱫᱽᱨᱟᱹ ᱵᱮᱲᱟ ᱠᱷᱚᱱ ᱜᱮ ᱚᱝᱠᱟ ᱫᱚ, ᱮᱸ ᱠᱟᱹᱢᱤ ᱠᱚᱫᱚ ᱵᱟᱠᱚ ᱥᱮᱬᱟ ᱡᱷᱚᱝ-ᱚᱜ ᱠᱟᱱᱟ ᱾ ᱡᱟᱦᱟᱸ ᱠᱷᱟᱹᱛᱤᱨ ᱛᱮ ᱦᱟᱱᱟᱨ ᱦᱚᱸᱧᱟᱨ ᱚᱲᱟᱜ ᱨᱮᱦᱚᱸ ᱚᱱᱠᱟ ᱠᱟᱹᱢᱤ ᱠᱚᱠᱚ ᱵᱟᱪᱷᱟᱭᱮᱜ ᱛᱟᱠ ᱠᱚᱣᱟ ᱦᱮᱸ ᱟᱹᱰᱤ ᱜᱟᱱ ᱠᱚ ᱨᱚᱲᱮᱜ ᱠᱚᱣᱟ ᱾ ᱟᱫᱚ ᱢᱟᱲᱟᱝ ᱫᱚ ᱪᱮᱫ ᱞᱟᱹᱭ ᱢᱮᱥᱮ ᱠᱟᱹᱢᱤ ᱠᱷᱟᱴᱟᱣ ᱠᱟᱛᱮᱜ ᱜᱮᱠᱚ ᱡᱚᱢᱮᱫ ᱛᱟᱦᱮᱸᱫ ᱩᱝᱠᱩ ᱫᱚ ᱥᱟᱱᱟᱢ ᱞᱮᱠᱟᱱᱟᱜ ᱦᱩᱸ ᱜᱤᱫᱽᱨᱟᱹ ᱵᱮᱲᱟ ᱠᱷᱚᱱ ᱜᱮ ᱠᱟᱹᱢᱤ ᱠᱚᱠᱚ ᱥᱮᱬᱟ ᱞᱮᱫ ᱛᱟᱦᱮᱸᱜ ᱟᱨ ᱚᱝᱠᱟ ᱚᱱᱟ ᱠᱷᱟᱹᱛᱤᱨ ᱛᱮᱜᱮ ᱮᱸᱜ ᱚᱲᱟᱜ ᱥᱚᱝᱥᱟᱨ ᱨᱮᱱᱟᱜ ᱥᱟᱱᱟᱢ ᱞᱮᱠᱟᱱ ᱠᱟᱹᱢᱤ ᱠᱚᱠᱚ ᱫᱟᱲᱮᱭᱟᱜ ᱠᱟᱱ ᱛᱟᱦᱮᱸᱜ ᱚᱲᱟᱜ ᱠᱚᱨᱮᱜ ᱠᱚ ᱠᱟᱹᱢᱤᱭᱮᱜ ᱛᱟᱦᱮᱸᱜ, ᱱᱚᱜᱼᱚᱸᱭ ᱧᱮᱞ ᱢᱮᱥᱮ ᱯᱟᱹᱦᱤᱞ ᱦᱚᱲ ᱠᱚᱠᱚ ᱛᱟᱦᱮᱸ ᱠᱟᱱᱟ ᱦᱮᱸᱱ ᱟᱭᱳ ᱦᱚᱲ ᱠᱚ, ᱱᱩᱝ ᱡᱮᱢᱚᱱ ᱤᱧ ᱢᱟᱨᱟᱝ ᱟᱭᱳ ᱜᱮ ᱢᱤᱫᱴᱟᱹᱱ ᱦᱮᱱᱟᱜ ᱠᱟᱭᱟ ᱱᱮᱛᱟᱨ ᱦᱚᱸ ᱦᱮᱸ, ᱢᱤᱫᱴᱮᱱ ᱴᱷᱤᱞᱤ ᱫᱤᱯᱤᱞᱟᱭ ᱵᱚᱦᱚᱜ ᱨᱮ ᱦᱮᱸᱦ ᱟᱨᱦᱚᱸ ᱢᱤᱫᱴᱮᱱ ᱮᱸ ᱴᱷᱤᱞᱤ ᱦᱮᱨᱢᱮᱫᱟ ᱟᱨᱚ ᱢᱤᱫᱴᱤᱱ ᱮᱸ ᱛᱤ ᱛᱮ ᱵᱟᱹᱞᱛᱤ ᱛᱮᱣᱮᱧᱟᱭ ᱾ ᱦᱮᱸ ᱟᱨ ᱚᱝᱠᱟ ᱠᱟᱛᱮ ᱫᱟᱜ ᱮ ᱟᱹᱜᱩᱭᱮᱭᱟ ᱢᱟᱱᱮ ᱚᱱᱟ ᱵᱚᱦᱚᱜ ᱨᱮᱱᱟᱜ ᱴᱷᱤᱞᱤ ᱫᱚ ᱟᱲᱟᱜ ᱜᱤᱰᱤ ᱠᱟᱜ-ᱟᱭ ᱾ ᱵᱟᱨᱭᱟ ᱴᱷᱤᱞᱤ ᱛᱟᱦᱮᱱ ᱛᱟᱭᱟ ᱟᱨᱚ ᱢᱤᱫᱴᱟᱹᱱ ᱵᱟᱞᱼᱛᱤ ᱛᱟᱦᱚᱞᱮ ᱚᱠᱟ ᱞᱮᱠᱟ ᱠᱚ ᱠᱟᱹᱢᱤ ᱛᱟᱦᱮᱸᱜ ᱢᱟᱲᱟᱝ ᱛᱮᱱ ᱦᱚᱲ ᱱᱮᱛᱟᱨᱼᱮᱸ ᱚᱝᱠᱟᱢ ᱟᱞᱜᱟ ᱛᱮ ᱵᱚᱦᱚᱜ ᱨᱮ ᱫᱟᱠᱟ ᱠᱚ ᱫᱤᱯᱤᱞ ᱫᱟᱲᱮᱭᱟᱜᱼᱟ ᱠᱚ ᱦᱮᱸ ᱫᱟᱠ ᱛᱟᱹᱲᱤᱥ ᱠᱚᱠᱚ ᱫᱤᱯᱤᱞ ᱫᱟᱲᱮᱭᱟᱜᱼᱟ ᱥᱮ ᱰᱤᱥᱠᱚ ᱠᱚ ᱫᱤᱯᱤᱞ ᱫᱟᱲᱮᱜᱼᱟ, ᱥᱮ ᱱᱚᱝᱠᱟ ᱴᱷᱤᱞᱤ ᱠᱚᱠᱚ ᱫᱤᱯᱤᱞ ᱫᱟᱲᱮᱭᱟᱜᱼᱟ, ᱟᱞᱮ ᱞᱤ ᱵᱟᱠᱚ ᱫᱟᱲᱮᱭᱟᱜᱼᱟ ᱾
ᱦᱳᱭ ᱦᱳᱭ ᱾
ᱢᱟᱲᱟᱝ ᱛᱮᱫᱚ ᱟᱹᱰᱤ ᱜᱟᱱ ᱜᱮ- ᱠᱚ ᱠᱟᱹᱢᱤ ᱛᱟᱦᱮᱸᱫ ᱢᱮᱱᱠᱷᱟᱱ ᱱᱮᱛᱟᱨ ᱫᱚ ᱚᱝᱠᱟ ᱞᱮᱠᱟ ᱫᱚ ᱵᱟᱠᱚ ᱠᱟᱹᱢᱤ ᱫᱟᱲᱮᱭᱟᱜ ᱠᱟᱱᱟ ᱾
ᱦᱳᱭ ᱦᱳᱭ, ᱟᱫᱚ ᱫᱟᱫᱟ ᱱᱚᱣᱟ ᱡᱮᱢᱚᱱ ᱱᱚᱣᱟ ᱞᱟᱦᱟ ᱛᱮᱫᱚ ᱦᱳᱭ ᱛᱚ, ᱠᱟᱹᱢᱤ ᱠᱟᱛᱮᱜ ᱜᱮ ᱥᱚᱝᱥᱟᱨ ᱠᱚ ᱪᱟᱞᱟᱣᱮᱜ ᱛᱟᱦᱮᱸᱜ ᱦᱳᱭ ᱥᱮ, ᱟᱫᱚ ᱮᱸᱜ ᱟᱫᱚᱜ ᱩᱱᱟᱹᱜ ᱚᱞᱚᱜ ᱯᱟᱲᱦᱟᱣ ᱵᱟᱝ ᱛᱟᱦᱮᱸ ᱠᱟᱱ ᱨᱮᱦᱚᱸ ᱢᱟᱱᱮ ᱟᱹᱰᱤᱻᱥ ᱥᱩᱞᱩᱠ ᱛᱮ ᱮᱸ ᱥᱚᱝᱥᱟᱨ ᱠᱚ ᱜᱷᱟᱨᱚᱸᱡᱽ ᱠᱚ ᱪᱟᱞᱟᱣ ᱛᱟᱦᱮᱸᱜ ᱦᱳᱭ ᱥᱮ ᱾ ᱠᱤᱱᱛᱩ ᱱᱮᱛᱟᱨ ᱫᱚ ᱩᱱᱟᱹᱜ ᱯᱟᱲᱦᱟᱜ ᱠᱟᱱ ᱨᱮᱦᱚᱸ ᱠᱚ ᱢᱟᱱᱮ ᱮᱸ ᱯᱟᱲᱦᱟᱣ ᱥᱤᱠᱷᱤᱛ ᱛᱚ ᱦᱩᱭ ᱠᱟᱛᱮᱫ ᱨᱮᱦᱚᱸ, ᱢᱟᱱᱮ ᱛᱟᱯᱟᱢ ᱠᱟᱹᱭᱡᱟᱹ ᱠᱷᱟᱹᱯᱟᱹᱨᱤ ᱠᱚ ᱜᱮ ᱠᱚ ᱞᱟᱦᱟᱭ ᱠᱟᱫᱟ ᱦᱳᱭ ᱥᱮ ᱾ ᱛᱚ ᱤ- ᱤᱧᱟᱹᱜ ᱢᱚᱛ ᱨᱮ ᱫᱟᱫᱟ ᱡᱮ ᱞᱟᱦᱟᱛᱮ ᱡᱟᱦᱟᱸ ᱛᱟᱦᱮᱸ ᱠᱟᱱᱟ ᱡᱮ ᱚᱞᱚᱜ ᱯᱟᱲᱦᱟᱣ ᱵᱟᱝ ᱥᱮᱬᱟ ᱠᱟᱛᱮᱫ ᱨᱮᱦᱚᱸ ᱡᱟᱦᱟᱸ ᱞᱮᱠᱟ ᱥᱩᱞᱩᱠ ᱛᱮ ᱥᱟᱹᱜᱟᱹᱭ ᱛᱮ ᱥᱚᱝᱥᱟᱨ ᱵᱚᱱ ᱮᱸ ᱜᱷᱟᱨᱚᱸᱡᱽ ᱵᱚᱱ ᱪᱟᱞᱟᱣᱮᱫ ᱛᱟᱦᱮᱸᱜ ᱦᱳᱭ ᱥᱮ, ᱮᱸ ᱚᱝᱠᱟ ᱜᱮ ᱡᱩᱫᱤ ᱱᱮᱛᱟᱨ ᱦᱚᱸ ᱡᱩᱫᱤ ᱪᱟᱞᱟᱣ ᱠᱚᱜᱼᱟ, ᱟᱫᱚ ᱱᱚᱣᱟ ᱫᱚ ᱵᱟᱹᱧ ᱢᱮᱱ ᱫᱟ ᱡᱮ ᱚᱞᱚᱜ ᱯᱟᱲᱦᱟᱣ ᱫᱚ ᱵᱟᱝ ᱵᱷᱟᱜᱮᱭᱟ ᱦᱳᱭ ᱥᱮ, ᱟᱫᱚ ᱚᱲᱚᱜ ᱯᱟᱲᱦᱟᱣ ᱢᱟᱱᱮ ᱵᱚᱱ ᱥᱮᱬᱟᱭᱮᱫ ᱛᱮ ᱡᱮ ᱛᱟᱯᱟᱢ ᱠᱷᱟᱹᱯᱟᱹᱨᱤ ᱦᱩᱭᱩᱜᱼᱟ ᱱᱚᱶᱟ ᱦᱚᱸᱛᱚ ᱵᱟᱝ ᱥᱮ?
ᱦᱳᱭ, ᱟᱫᱚ ᱢᱟᱱᱮ ᱧᱮᱞ ᱢᱮ ᱦᱮᱸ ᱟᱵᱚᱣᱟᱜ ᱟᱹᱜ ᱛᱤ ᱠᱟᱹᱴᱩᱵ ᱡᱮᱢᱚᱱ ᱧᱮᱞ ᱢᱮ ᱦᱮᱸ ᱡᱷᱚᱛᱚ ᱠᱟᱹᱴᱩᱵ ᱵᱟᱝ ᱥᱚᱢᱟᱱ ᱛᱟᱵᱚᱱᱟ, ᱤᱱᱠᱟᱹᱜᱮ ᱟᱵᱚ ᱢᱟᱹᱱᱢᱤ ᱦᱚᱸ ᱡᱚᱛᱚ ᱫᱚ ᱵᱟᱵᱚᱱ ᱥᱚᱢᱟᱱᱟ ᱾ ᱟᱫᱚ ᱚᱠᱚᱭ ᱦᱚᱲᱟᱜ ᱢᱚᱱᱮᱨᱮ ᱚᱠᱟ ᱞᱮᱠᱟ ᱛᱟᱭ ᱦᱮᱸ ᱚᱱᱠᱟ ᱠᱟᱛᱮᱜ ᱜᱮ ᱵᱟᱠᱷᱟᱱ ᱫᱚ ᱢᱟᱲᱟᱝ ᱛᱮᱦᱚᱸ ᱟᱹᱰᱤ ᱥᱩᱞᱩᱠ ᱥᱟᱹᱜᱟᱹᱭ ᱠᱚ ᱛᱟᱦᱮᱸ ᱠᱟᱱᱟ, ᱢᱟᱲᱟᱝ ᱛᱮᱦᱚᱸ ᱠᱟᱹᱭᱡᱟᱹ ᱠᱷᱟᱹᱯᱟᱹᱨᱤ ᱵᱟᱝ ᱛᱟᱦᱮᱸ ᱠᱟᱱ ᱢᱮᱱᱛᱮ ᱠᱟᱛᱷᱟ ᱫᱚ ᱵᱟᱝ ᱾ ᱢᱟᱲᱟᱝ ᱛᱮ ᱡᱚᱸ ᱠᱟᱹᱭᱡᱟᱹ ᱠᱷᱟᱹᱯᱟᱹᱨᱤ ᱫᱚ ᱛᱟᱦᱮᱸ ᱠᱟᱱ ᱜᱮᱭᱟ ᱟᱠᱚ ᱛᱟᱞᱟᱨᱮ᱾ ᱢᱮᱱᱠᱷᱟᱱ ᱚᱸ ᱥᱩᱞᱩᱠ ᱥᱟᱹᱜᱟᱹᱭ ᱧᱚᱜ ᱨᱮᱜᱮ ᱠᱚ ᱛᱟᱦᱮᱸ ᱠᱟᱱᱟ ᱾ ᱠᱟᱹᱢᱤ ᱠᱟ. ᱢᱤ ᱠᱚᱦᱚᱸ ᱟᱹᱰᱤᱜᱟᱱ ᱜᱮᱠᱚ ᱠᱟᱹᱢᱤ ᱛᱟᱦᱮᱸᱜ ᱛᱚ ᱾ ᱟᱨ ᱩᱱ ᱥᱚᱢᱚᱭ ᱦᱚᱸ ᱵᱟᱹᱦᱩ ᱠᱩᱲᱤ ᱫᱚ ᱪᱮᱫ ᱠᱚᱠᱚ ᱪᱤᱠᱟᱹᱭ ᱛᱟᱦᱮᱸᱫ ᱞᱟᱹᱭ ᱢᱮᱥᱮ? ᱦᱮᱸ ᱵᱷᱳᱨ ᱵᱷᱳᱨ ᱛᱮᱜᱮ ᱠᱚ ᱵᱮᱨᱮᱫᱼᱟ, ᱵᱷᱳᱨ ᱵᱷᱳᱨ ᱛᱮ ᱵᱮᱨᱮᱫ ᱠᱟᱛᱮᱜ ᱚᱲᱟᱜ ᱨᱮᱱᱟᱜ ᱮᱸᱜ ᱨᱟᱪᱟ ᱠᱚ ᱡᱚᱜ ᱯᱷᱟᱨᱪᱟ, ᱜᱩᱨᱤᱡ ᱡᱚ ᱜᱤᱰᱤ, ᱦᱮᱸ ᱫᱟᱠᱟ ᱩᱛᱩ ᱤᱥᱤᱱ ᱚᱱᱟ ᱵᱷᱳᱨ ᱵᱷᱳᱨ ᱛᱮᱜᱮ ᱠᱚ ᱠᱟᱹᱢᱤᱭᱮᱫ ᱛᱟᱦᱮᱸᱫ ᱾ ᱱᱮᱛᱟᱨ ᱢᱮᱱᱠᱷᱟᱱ ᱧᱮᱞ ᱢᱮᱥᱮ ᱾ ᱮᱸ ᱥᱟᱛᱴᱟ ᱟᱴᱴᱟ ᱵᱮᱜᱚᱨ ᱵᱮᱲᱟ ᱵᱟᱹᱥᱭᱟᱹᱢ ᱵᱟᱠᱷᱟᱱ ᱵᱟᱠᱚ ᱵᱮᱨᱮᱫ ᱠᱟᱱᱟ, ᱵᱟᱹᱦᱩ ᱠᱩᱲᱤ ᱠᱚᱦᱚᱸ ᱠᱟᱴᱤᱡ ᱠᱟᱱᱟ ᱠᱚ ᱵᱮᱲᱟ ᱵᱟᱹᱭᱟᱹᱢ ᱫᱷᱟᱹᱨᱤᱡ, ᱟᱫᱚ ᱫᱟᱠᱟ ᱩᱛᱩ ᱫᱚ ᱛᱤᱨᱮ ᱤᱥᱤᱱᱟ ᱾ ᱥᱮᱭ ᱦᱟᱱᱮ ᱛᱤᱠᱤᱱ ᱟᱹᱱᱤᱡ ᱫᱟᱠᱟ ᱩᱛᱩ ᱠᱚ ᱤᱥᱤᱱᱟ ᱾ ᱦᱮᱸ ᱟᱫᱚ ᱱᱮᱛᱟᱨ ᱢᱟᱲᱟᱝ ᱛᱮ ᱩᱱᱠᱩ ᱦᱟᱲᱟᱢ ᱵᱩᱲᱦᱤ ᱠᱚ ᱟᱨ ᱚᱱᱟ ᱛᱤᱠᱤᱱ ᱫᱟᱠᱟ ᱡᱚᱢ ᱠᱚ ᱠᱩᱥᱤᱭᱟᱜᱼᱟ? ᱵᱟᱠᱚ ᱠᱩᱥᱤᱭᱟᱜᱼᱟ ᱾ ᱩᱱᱠᱩ ᱥᱮᱛᱟᱜ ᱯᱟᱭᱟᱨ ᱨᱮ ᱡᱚᱢ ᱠᱟᱛᱮ ᱡᱟᱦᱟᱸ ᱥᱮᱱ ᱠᱟᱹᱢᱤ ᱠᱚ ᱩᱰᱩᱠᱚᱜᱼᱟ ᱾ ᱟᱫᱚ ᱚᱱᱟ ᱠᱚ ᱠᱷᱟᱭᱤᱨ ᱛᱮᱜᱮ ᱱᱮᱛᱟᱨ ᱫᱚ ᱵᱟᱹᱦᱩ ᱠᱩᱲᱤᱭᱟᱜ ᱠᱟᱹᱢᱤ ᱠᱚ ᱵᱟᱼᱼ ᱼᱼᱪᱷᱟᱭᱮᱫᱟ ᱾
ᱦᱩᱸᱻ ᱟᱫᱚ ᱦᱳᱭ ᱫᱟᱫᱟ ᱟᱫᱚ ᱱᱮᱛᱟᱨ ᱫᱚ ᱦᱩᱭᱩᱜ ᱠᱟᱱᱟ ᱡᱟᱦᱟᱸ ᱟᱫᱚ ᱟᱹᱰᱤᱻ ᱜᱮ ᱢᱟᱱᱮ ᱛᱟᱭᱚᱢ ᱧᱚᱜ ᱠᱚ ᱵᱮᱨᱮᱫ ᱠᱟᱱᱟ, ᱵᱮᱨᱟ ᱵᱮᱥᱤᱢ ᱠᱚ ᱵᱮᱨᱮᱫ ᱠᱟᱱᱟ ᱟᱨ ᱠᱟᱹᱢᱤ ᱠᱟᱡᱽ ᱫᱚ ᱩᱱᱟᱹᱜ ᱜᱟᱱ ᱫᱚ ᱟᱨ ᱵᱟᱠᱚ ᱥᱮᱬᱟᱭᱮᱫᱟ ᱦᱳᱭᱥᱮ ᱡᱮᱦᱮᱛᱩ ᱢᱟᱱᱮ ᱦᱩᱰᱤᱧ ᱠᱷᱚᱱ ᱜᱮ ᱚᱱᱠᱟ ᱚᱱᱟ ᱠᱚᱫᱚ ᱠᱟᱹᱢᱤ ᱠᱚᱦᱚᱸ ᱵᱟᱝᱠᱚ ᱪᱮᱫ ᱟᱠᱚ ᱠᱟᱱᱟ ᱾ ᱟᱫᱚ ᱯᱟᱲᱦᱟᱣ ᱵᱷᱤᱛᱨᱤ ᱨᱮᱠᱚ ᱛᱟᱦᱮᱸᱱ ᱠᱟᱱ ᱛᱮ, ᱱᱚᱣᱟ ᱠᱚᱫᱚ ᱩᱱᱟᱹᱜ ᱜᱟᱱ ᱫᱚ ᱟᱨᱠᱤ ᱵᱟᱝᱠᱚ ᱥᱮᱬᱟᱭᱮᱫᱟ ᱦᱳᱭᱥᱮ ᱾ ᱟᱫᱚ ᱱᱮᱛᱟᱨ ᱟᱫᱚ ᱱᱚᱜᱼᱚ ᱱᱚᱣᱟᱜ ᱜᱮ ᱮ ᱵᱮᱯᱟᱨ ᱴᱟᱜ ᱫᱚ ᱦᱩᱭᱩᱜ ᱠᱟᱱᱟ ᱟᱫᱚ ᱡᱟᱦᱟᱸᱼᱼ ᱦᱩᱰᱤᱧ ᱠᱷᱚᱱ ᱯᱟᱲᱦᱟᱣ ᱵᱟᱝ ᱥᱮᱬᱟ ᱠᱟᱛᱮᱜ ᱡᱩᱫᱤ ᱵᱚᱱ ᱠᱟᱹᱢᱤ ᱦᱚᱪᱚ ᱠᱚᱣᱟ ᱱᱚᱣᱟ ᱦᱚᱸ ᱪᱮᱫ ᱴᱷᱤᱠᱚᱜ ᱠᱟᱱᱟ? ᱱᱚᱣᱟ ᱫᱚ ᱴᱷᱤᱠ ᱫᱚ ᱮᱠᱟᱞ ᱜᱮ ᱵᱟᱝ ᱦᱩᱭᱩᱜ ᱠᱟᱱᱟ ᱦᱳᱭᱥᱮ ᱾ ᱟᱫᱚ ᱡᱮᱢᱚᱱ ᱵᱚᱱ ᱯᱟᱲᱦᱟᱜ ᱠᱟᱱᱟ ᱛᱮᱢᱚᱱ ᱜᱮ ᱢᱟᱱᱮ ᱥᱚᱝᱥᱟᱨ ᱦᱚᱸ ᱚᱱᱠᱟ ᱜᱮ ᱪᱟᱹᱞᱩ ᱫᱚᱦᱚ ᱦᱩᱭᱩᱜ ᱜᱮᱭᱟ ᱦᱳᱭᱥᱮ ᱾ ᱟᱨ ᱚᱱᱟ ᱥᱟᱶᱛᱮ ᱡᱟᱦᱟᱸ ᱡᱟᱦᱟᱸᱟᱢ ᱞᱟᱹᱭ ᱠᱮᱫ ᱫᱟᱫᱟ ᱡᱮ ᱚᱲᱟᱜ ᱦᱚᱲ ᱠᱚᱫᱚ, ᱡᱟᱦᱟᱸᱭ ᱞᱟᱦᱟᱛᱮᱱ ᱚᱲᱟᱜ ᱦᱚᱲ ᱠᱚ ᱥᱮ ᱱᱩᱠᱩ ᱡᱟᱦᱟᱸ ᱦᱟᱱᱦᱟᱨ ᱦᱚᱧᱦᱟᱨ ᱠᱚ ᱱᱩᱠᱩ ᱫᱚ ᱢᱟᱱᱮ ᱥᱮᱛᱟᱜ ᱯᱟᱭᱨᱮ ᱫᱟᱠᱟ ᱡᱚᱢ ᱜᱮᱠᱚ ᱠᱩᱥᱤᱭᱟᱜ ᱠᱟᱱᱟ ᱦᱳᱭ ᱥᱮ, ᱟᱫᱚᱻ ᱱᱮᱛᱟᱨ ᱫᱚ ᱧᱮᱞ ᱧᱟᱢᱚᱜ ᱠᱟᱱᱟ ᱡᱮ ᱩᱱᱠᱩ ᱫᱚ ᱩᱱᱟᱹᱜ ᱥᱮᱛᱟᱜ ᱵᱮᱲ ᱨᱮ ᱫᱟᱠᱟ ᱫᱚ ᱟᱫᱚ ᱵᱟᱝᱠᱚ ᱧᱟᱢᱫᱟ, ᱥᱮ ᱵᱟᱝᱠᱚ ᱤᱥᱤᱱ ᱟᱠᱚ ᱠᱟᱱᱟ ᱚᱱᱟ ᱠᱷᱟᱹᱛᱤᱨ ᱜᱮ ᱢᱤᱫᱴᱟᱝ ᱨᱟᱹᱜᱤ ᱟᱹᱲᱤᱥ ᱫᱚᱠᱚ ᱵᱩᱡᱷᱟᱹᱣᱮᱫ ᱜᱮᱭᱟ ᱦᱳᱭᱥᱮ, ᱟᱫᱚ ᱱᱚᱣᱟᱜᱮ ᱤᱧᱟᱹᱜ ᱢᱮᱱᱛᱮᱫᱚ ᱡᱮ ᱡᱟᱦᱟᱸ ᱛᱤᱱᱟᱹᱜ ᱜᱮ ᱯᱟᱲᱦᱟᱣᱮᱱ ᱪᱮ ᱢᱟᱦᱟᱸ ᱛᱤᱱᱟᱹᱜ ᱜᱮᱢ ᱡᱟᱦᱟᱸ ᱪᱤᱠᱟᱹ ᱠᱮᱫ ᱠᱤᱱᱛᱩ ᱡᱟᱦᱟᱸ ᱮᱸ ᱠᱟᱹᱢᱤ ᱠᱟᱡᱽ ᱫᱚ ᱡᱮᱢᱚᱱ ᱡᱷᱚᱛᱚ ᱜᱮ ᱵᱟᱲᱟᱭ ᱫᱚᱨᱠᱟᱨᱟᱭ ᱟᱨᱼᱼ ᱵᱟᱭ ᱫᱚᱠᱟᱨ ᱟᱨ ᱦᱳᱭ, ᱦᱳᱭ ᱪᱮ
ᱦᱳᱭ ᱦᱳᱭ, ᱟᱫᱚ ᱚᱞᱚᱜ ᱯᱟᱲᱦᱟᱣ ᱥᱟᱞᱟᱜ ᱥᱟᱞᱟᱜ ᱛᱮ ᱠᱟᱹᱢᱤ ᱠᱟᱹᱥᱱᱤ ᱚᱲᱟᱜ ᱥᱚᱝᱥᱟᱨ ᱜᱷᱟᱨᱚᱸᱡᱽ ᱨᱮ ᱡᱟᱦᱟᱸ ᱛᱤᱱᱟᱹᱜ ᱞᱮ ᱠᱟ ᱠᱟᱹᱢᱤ ᱠᱟᱹᱥᱱᱤ ᱠᱚ ᱢᱮᱱᱟᱜ ᱠᱟᱣ ᱚᱞᱚᱜ ᱯᱟᱲᱦᱟᱣ ᱥᱟᱞᱟᱜ ᱥᱟᱞᱟᱜ ᱛᱮ ᱠᱩᱲᱤ ᱦᱚᱯᱚᱱ ᱠᱚᱫᱚ ᱟᱫᱚ ᱚᱱᱟ ᱾ ᱠᱟᱹᱢᱤ ᱠᱟᱹᱥᱱᱤ ᱠᱩᱠᱚ ᱥᱮᱬᱟᱭᱟ ᱫᱚ ᱮᱠᱟᱞ ᱜᱮ ᱞᱟᱹᱠᱛᱤ ᱠᱟᱱ ᱛᱟᱠᱚᱣᱟ ᱪᱮᱫᱟᱜ ᱥᱮ ᱦᱮᱸ ᱜᱷᱟᱨᱚᱸᱡᱽ ᱫᱚ ᱦᱟᱸᱜ ᱤᱥ ᱠᱩᱲᱤ ᱦᱚᱯᱚᱱ ᱠᱩᱜᱮ ᱜᱷᱟᱨᱚᱸᱡᱽ ᱫᱚᱠᱚ ᱪᱟᱹᱞᱩᱭᱟ ᱾ ᱦᱮᱸ ᱠᱚᱲᱟ ᱦᱚᱯᱚᱱ ᱫᱚ ᱡᱟᱦᱟᱸ ᱠᱷᱚᱱᱜᱮ ᱟᱨᱡᱟᱣ ᱟᱹᱜᱩᱭᱟᱭ ᱠᱟᱹᱢᱤ ᱠᱟᱡ ᱠᱟᱹᱢᱤ ᱠᱟᱛᱮᱫ ᱾ ᱦᱮᱸ ᱯᱩᱭᱥᱟ ᱠᱩᱲᱤ ᱠᱚᱭ ᱠᱟᱞ ᱟᱨᱡᱟᱣ ᱟᱹᱜᱩᱭᱟᱭ ᱦᱟᱴ ᱵᱟᱡᱟᱨ ᱟᱹᱜᱩᱭᱟᱭ ᱢᱮᱱᱠᱷᱟᱱᱚᱜ ᱾ ᱜᱷᱟᱨᱚᱸᱡᱽ ᱫᱚ ᱦᱟᱸᱜ ᱠᱩᱲᱤ ᱦᱚᱯᱚᱱ ᱠᱚᱜᱮ ᱪᱟᱹᱞᱩ ᱦᱩᱭᱩᱜ ᱛᱟᱠᱚᱣᱟ ᱛᱚ ᱾ ᱟᱫᱚ ᱜᱷᱟᱨᱚᱸᱡᱽ ᱥᱟᱱᱟᱢ ᱞᱮᱠᱟᱱᱟᱜ ᱠᱟᱹᱢᱤ ᱡᱩᱫᱤ ᱵᱟᱢ ᱵᱟᱲᱟᱭᱟᱢ ᱛᱟᱦᱚᱞᱮ ᱦᱟᱱᱦᱟᱨ ᱦᱟᱧᱦᱟᱨ ᱢᱟᱠᱚ ᱨᱚᱲ ᱜᱮᱭᱟ ᱵᱟᱠᱚ ᱠᱩᱥᱤᱭᱟᱜ ᱜᱮᱭᱟ ᱾ ᱟᱫᱚ ᱚᱞᱚᱜ ᱯᱟᱲᱦᱟᱣ ᱦᱚᱸ ᱞᱟᱹᱠᱛᱤ ᱠᱟᱱᱟ ᱪᱮᱫ ᱠᱟ ᱦᱮᱸ ᱜᱷᱟᱨᱚᱸᱡᱽ ᱪᱟᱹᱞᱩ ᱦᱩᱭᱩᱜ-ᱟ ᱪᱮᱞᱠᱟ ᱚᱱᱟ ᱠᱚᱦᱚᱸ ᱥᱮᱬᱟ ᱞᱟᱹᱠᱛᱤ ᱠᱟᱱᱟ ᱟᱵᱚ ᱡᱮᱢᱚᱱ ᱼ ᱧᱮᱞ ᱢᱮ ᱦᱮᱸ ᱯᱩᱛᱷᱤ ᱯᱚᱛᱚᱵ ᱨᱮᱱᱟᱜ ᱟᱹᱰᱤ ᱞᱮᱠᱟᱱᱟᱜ ᱮᱸᱜ ᱥᱤᱠᱷᱱᱟᱹᱛ ᱟᱱᱟᱜ ᱵᱚᱱ ᱧᱟᱢᱟᱭᱫᱟ ᱦᱮᱸ ᱢᱮᱱᱠᱷᱟᱱ ᱜᱷᱟᱨᱚᱸᱡᱽ ᱥᱚᱝᱥᱟᱨ ᱪᱤᱠᱟᱹ ᱞᱮᱠᱟᱨ ᱪᱟᱹᱞᱩ ᱦᱩᱭᱩᱜ-ᱟ ᱪᱤᱠᱟᱹ ᱞᱮ ᱠᱟᱨᱮ ᱵᱟᱝᱟ ᱜᱷᱟᱨᱚᱸᱡᱽ ᱥᱚᱝᱥᱟᱨ ᱨᱮᱱᱟᱜ ᱠᱟᱹᱢᱤ ᱠᱟᱹᱥᱱᱤ ᱠᱚ ᱚᱠᱟ ᱞᱮᱠᱟᱱᱟᱜ ᱠᱟᱱᱟ ᱦᱮᱸ ᱚᱱᱟ ᱨᱮᱱᱟᱜ ᱦᱚᱸ ᱾ ᱢᱚᱨᱢᱚ ᱵᱟᱲᱟᱭ ᱦᱩᱭᱩᱜ ᱛᱟᱵᱚᱱᱟ ᱛᱚᱵᱮᱱᱟ ᱛᱚ ᱟᱵᱚ ᱱᱟᱯᱟᱭ ᱠᱚᱭᱛᱮ ᱥᱚᱝᱥᱟᱨ ᱵᱚᱱ ᱪᱟᱹᱞᱩ ᱫᱟᱲᱮᱜ-ᱟ ᱾ ᱦᱮᱸ ᱟᱵᱚᱵᱚᱱ ᱱᱚᱜ-ᱚᱭ ᱵᱚᱱ ᱚᱞᱚᱜ ᱯᱟᱲᱦᱟᱜ ᱨᱮᱦᱚᱸ ᱥᱤᱠᱷᱱᱟᱹᱛ ᱵᱚᱱ ᱦᱟᱢᱮᱴ ᱡᱚᱦᱚᱸᱜ ᱨᱮᱦᱚᱸ ᱚᱱᱟ ᱫᱚ ᱪᱮᱫ ᱠᱷᱟᱹᱛᱤᱨ ᱛᱮᱵᱚᱱ ᱥᱤᱠ᱾ ᱱᱟᱹᱛᱚᱜ-ᱟ ᱞᱟᱹᱭ ᱢᱮ ᱡᱮ ᱦᱟᱯᱮᱱ ᱫᱤᱱᱨᱮ ᱤᱧᱟᱹᱜ ᱚᱲᱟᱜ ᱥᱚᱝᱥᱟᱨᱤᱧ ᱵᱮᱱᱟᱣ ᱡᱚᱝᱚᱜ-ᱟ ᱚᱲᱟᱜ ᱥᱚᱝᱥᱟᱨ ᱾ ᱱᱟᱯᱟᱭ ᱛᱤᱧ ᱪᱟᱹᱞᱩᱭᱟ ᱦᱮᱸ᱾ ᱚᱱᱟ ᱠᱚ ᱠᱷᱟᱹᱛᱤᱨ ᱛᱮᱜᱮ ᱛᱚ ᱠᱚ ᱪᱟᱹᱠᱨᱤ ᱵᱟᱹᱠᱨᱤᱭᱟ ᱾ ᱟᱫᱚ ᱚᱠᱚᱭ ᱦᱚᱸᱭ ᱚᱱᱟ ᱠᱚᱜᱮ ᱡᱩᱫᱤ ᱵᱟᱠᱚ ᱩᱭᱦᱟᱹᱨ ᱪᱤᱱᱛᱟᱹᱭ ᱛᱟᱦᱚᱞᱮ ᱠᱷᱟᱱ ᱫᱚ ᱾ ᱦᱟᱱᱦᱟᱨ ᱦᱚᱧᱦᱟᱨ ᱦᱚᱸ ᱠᱟᱹᱢᱤ ᱠᱚᱢᱟ ᱠᱚ ᱵᱟᱠᱚ ᱠᱩᱥᱤᱭᱟᱜ ᱜᱮᱭᱟ ᱨᱚᱲ ᱜᱮᱭᱟ ᱠᱚ
ᱦᱳᱭ ᱦᱳᱭ ᱦᱳᱭ ᱟᱨᱦᱚᱸ ᱟᱫᱚ ᱡᱮᱢᱚᱱ ᱞᱟᱹᱭ ᱠᱮᱫ ᱟᱫᱚ ᱯᱟᱲᱦᱟᱣ ᱥᱟᱝ ᱥᱟᱝᱛᱮ ᱱᱚᱣᱟ ᱦᱮ ᱚᱲᱟᱜ ᱨᱮᱱᱟᱜ ᱠᱟᱹᱢᱤ ᱠᱟᱡᱽ ᱠᱚᱦᱚᱸ ᱵᱟᱲᱟᱭ ᱫᱚᱨᱠᱟᱨ ᱜᱮᱭᱟᱭ ᱦᱳᱭ ᱥᱮ
ᱟᱫᱚ ᱱᱚᱣᱟ ᱫᱚ ᱮᱠᱟᱞᱜᱮ ᱮᱠᱫᱚᱢ ᱥᱟᱹᱨᱤ ᱠᱟᱛᱷᱟ ᱜᱮ ᱠᱟᱱᱟ ᱵᱟᱥᱛᱚᱵ ᱠᱟᱛᱷᱟ ᱜᱮ ᱟᱫᱚ ᱡᱮᱢᱚᱱ ᱜᱮ ᱯᱟᱲᱦᱟᱣ ᱠᱚᱵᱚᱱ ᱪᱮᱫ ᱫᱟ ᱚᱱᱟ ᱥᱟᱶᱛᱮ ᱚᱲᱟᱜ ᱚᱲᱟᱜ ᱦᱚᱲ ᱥᱟᱝ ᱧᱮ ᱥᱩᱠᱛᱮ ᱛᱟᱦᱮᱸ ᱮ ᱛᱟᱦᱮᱸ ᱥᱮ ᱚᱲᱟᱜ ᱦᱚᱲ ᱚᱲᱟᱜ ᱠᱚᱨᱮ ᱠᱟᱹᱢᱤ ᱜᱚᱲᱚ ᱥᱮ ᱠᱟᱹᱢᱤ ᱠᱚ ᱱᱚᱣᱟ ᱠᱚᱫᱚ ᱵᱟᱲᱟᱭ ᱫᱚ ᱢᱟᱱᱮ ᱮᱠᱫᱚᱢ ᱜᱮ ᱫᱚᱨᱠᱟᱨ ᱜᱮᱭᱟ ᱟᱨᱠᱤ ᱦᱳᱭ ᱥᱮ ᱟᱫᱚ ᱡᱮᱢᱚᱱ ᱫᱟᱫᱟ ᱱᱚᱜ-ᱚᱭ ᱱᱮᱛᱟᱨ ᱫᱚ ᱱᱮᱛᱟᱨ ᱦᱮᱸ ᱱᱟᱣᱟ ᱱᱟᱣᱟ ᱵᱟᱹᱦᱩ ᱠᱩᱲᱤ ᱠᱚᱠᱚ ᱡᱮᱢᱚᱱ ᱠᱚ ᱦᱤᱡᱩᱜ ᱠᱟᱱᱟ ᱚᱲᱟᱜ ᱠᱚᱨᱮ ᱱᱚᱣᱟ ᱫᱚ ᱩᱱᱠᱩ ᱫᱚ ᱚᱱᱠᱟ ᱫᱚᱠᱚ ᱾ ᱵᱟᱹᱱᱩᱜ ᱠᱚᱣᱟ ᱟᱨᱠᱤ ᱟᱫᱚ ᱢᱟᱱᱮ ᱧᱟᱢᱚᱜ ᱠᱟᱱᱟ ᱟᱫᱚ ᱚᱲᱟᱜ ᱦᱚᱲ ᱥᱟᱶ ᱦᱚᱸ ᱚᱱᱠᱟ ᱫᱚ ᱢᱤᱞᱮ ᱢᱤᱥᱟ ᱛᱮ ᱵᱟᱠᱚ ᱛᱟᱦᱮᱸᱱ ᱠᱟᱱᱟ ᱛᱚ ᱱᱚᱣᱟ ᱯᱨᱚᱵᱞᱮᱢ ᱠᱷᱟᱹᱛᱤᱨ ᱡᱮ